ᱦᱮᱞᱳ ᱡᱚᱦᱟᱨ ᱜᱮ ᱥᱟᱹᱜᱩᱱ ᱛᱤᱠᱤᱱ
ᱪᱮᱫᱵᱮᱱ ᱞᱟᱹᱭᱫᱟ
ᱥᱟᱹᱜᱩᱱ ᱛᱤᱠᱤᱱ
ᱦᱮᱸ ᱥᱟᱹᱜᱩᱱ ᱛᱤᱠᱤᱱ ᱞᱟᱹᱭ ᱵᱤᱱ
ᱨᱚᱲ ᱠᱚ ᱠᱞᱤᱭᱟᱨ ᱥᱟᱺᱦᱤᱡ ᱟᱸᱡᱚᱢᱚᱜ ᱠᱟᱱᱟ ᱥᱮ
ᱦᱮᱸ ᱦᱮᱸ ᱟᱸᱡᱚᱢᱚᱜ ᱠᱟᱱᱟ ᱠᱞᱤᱭᱟᱨ ᱜᱮ
ᱦᱳᱭ ᱛᱚ ᱵᱮᱥ ᱵᱟᱲᱟ ᱜᱮ
ᱦᱮᱸ ᱵᱮᱥ ᱵᱟᱲᱟ ᱜᱮ᱾ ᱟᱵᱤᱱ?
ᱦᱮᱸ ᱟᱹᱞᱤᱧ ᱦᱚᱸ ᱟᱹᱞᱤᱧ ᱦᱚᱸ ᱵᱮᱥ ᱜᱮ᱾ ᱟᱨ ᱥᱤᱛᱩᱝ ᱜᱚᱨᱚᱢ ᱨᱮ ᱦᱚᱲ ᱟᱨ ᱪᱮᱫ ᱞᱮᱠᱟ ᱛᱟᱦᱮᱱᱟᱭ ᱡᱟᱦᱟᱸᱞᱮᱠᱟᱼᱼ ᱛᱟᱦᱮᱸ ᱜᱟᱱᱚᱜᱼᱟ ᱚᱱᱠᱟ ᱦᱳᱭ᱾
ᱮᱠᱫᱚᱢ ᱜᱮ᱾
ᱛᱚᱼᱼ ᱡᱮ ᱱᱤᱛᱚᱜ ᱟᱵᱚ ᱥᱟᱱᱛᱟᱲ ᱥᱚᱢᱟᱡᱽ ᱨᱮᱱ ᱦᱚᱲᱼᱼ ᱟᱭᱟᱜᱮ ᱢᱟᱱᱮ ᱚᱞᱚᱜ ᱯᱟᱲᱦᱟᱣ ᱛᱮ ᱞᱟᱦᱟ ᱠᱟᱱᱟ ᱠᱚ ᱞᱟᱹᱭ ᱜᱟᱱᱚᱜᱼᱟᱼᱼ ᱛᱚ ᱟᱵᱤᱱᱟᱜ ᱴᱚᱴᱷᱟ ᱠᱚᱨᱮ ᱟᱵᱤᱱᱟᱜ ᱪᱮᱫ ᱞᱮᱠᱟ ᱢᱚᱱᱮ ᱦᱩᱭᱩᱜᱼᱟ? ᱡᱮᱼᱼ ᱥᱟᱱᱛᱟᱲ ᱥᱟᱫᱷᱟᱨᱚᱱ ᱦᱚᱲ ᱞᱟᱦᱟ ᱥᱮ ᱮ ᱥᱮᱱᱚᱜ ᱠᱟᱱᱟ ᱠᱚ ᱥᱮ ᱟᱨᱦᱚᱸ ᱛᱟᱭᱚᱢ ᱥᱮᱫ ᱠᱚ ᱨᱩᱣᱟᱹᱲ ᱠᱟᱱᱟ ᱪᱮᱫ ᱞᱮᱠᱟ ᱢᱚᱱᱮ ᱦᱩᱭᱩᱜ ᱛᱟᱵᱮᱱᱟ ᱟᱵᱤᱱᱟᱜ?
ᱦᱮᱸ᱾ ᱯᱟᱲᱦᱟᱣ ᱫᱚᱠᱚ ᱯᱟᱲᱦᱟᱜ ᱠᱟᱱ ᱜᱮᱭᱟᱼᱼ ᱢᱮᱱᱠᱷᱟᱱ ᱟᱹᱞᱤᱧᱟᱜ ᱦᱩᱫᱤᱥ ᱛᱮᱼᱼ ᱟᱠᱚ ᱱᱤᱡᱮᱼᱼ ᱡᱮ ᱯᱚᱨᱤᱢᱟᱱ ᱛᱮ ᱞᱟᱦᱟ ᱥᱮᱱᱚᱜ ᱨᱮᱱᱟᱜ ᱠᱟᱛᱷᱟᱼᱼ ᱚᱱᱠᱟ ᱫᱚ ᱡᱟᱹᱱᱤᱡ ᱠᱟᱹᱴᱤᱡ ᱵᱟᱝ ᱦᱩᱭ ᱜᱚᱫᱚᱜ ᱠᱟᱱᱟ᱾
ᱛᱚ ᱞᱟᱦᱟ ᱠᱷᱚᱱ ᱫᱚ ᱟᱭᱢᱟ ᱦᱚᱲ ᱜᱮ ᱚᱞᱚᱜ ᱯᱟᱲᱦᱟᱜ ᱛᱮᱫᱚᱼᱼ ᱠᱚ ᱞᱟᱦᱟ ᱟᱠᱟᱱ ᱜᱮᱭᱟ᱾ ᱢᱮᱱᱠᱷᱟᱱ ᱟᱵᱚ ᱫᱚ ᱟᱨᱦᱚᱸ ᱟᱹᱰᱤᱜᱟᱱ ᱞᱟᱦᱟ ᱵᱚᱱ ᱥᱮᱱ ᱫᱟᱲᱮᱭᱟᱜᱼᱟ᱾ ᱞᱟᱦᱟᱥᱮᱱ ᱢᱮᱱᱠᱷᱟᱱᱼᱼ ᱚᱱᱟ ᱞᱮᱠᱟ ᱫᱚ ᱵᱟᱝ ᱦᱩᱭᱩᱜ ᱠᱟᱱᱟ ᱟᱹᱞᱤᱧᱟᱜ ᱦᱩᱫᱤᱥ ᱛᱮ ᱦᱮᱸᱥᱮᱼᱼ
ᱦᱳᱭ ᱛᱚ ᱟᱵᱤᱱ ᱟᱠᱟ ᱴᱷᱮᱱ ᱚᱱᱠᱟ ᱢᱚᱱᱮ ᱦᱩᱭᱩᱜ ᱠᱟᱱ ᱛᱟᱵᱤᱱᱟ ᱡᱮᱼᱼ ᱱᱚᱣᱟ ᱠᱚ ᱠᱷᱟᱹᱛᱤᱨ ᱛᱮᱼᱼ ᱟᱵᱚᱣᱟᱜ ᱥᱟᱶᱛᱟ ᱨᱮᱱ ᱦᱚᱲ ᱠᱚᱼᱼ ᱟᱵᱟᱨ ᱛᱟᱭᱚᱢ ᱥᱮᱫ ᱜᱮᱠᱚ ᱨᱩᱣᱟᱹᱲ ᱠᱟᱱᱟ ᱫᱩᱱᱤᱭᱟᱹ ᱞᱟᱦᱟ ᱥᱮᱫ ᱥᱮᱱᱚᱜ ᱠᱟᱱᱟ ᱟᱨ ᱟᱠᱚᱼᱼ ᱛᱟᱭᱚᱢ ᱥᱮᱫ ᱜᱮᱠᱚ ᱨᱩᱣᱟᱹᱲ ᱠᱟᱱᱟ ᱚᱠᱟ ᱠᱚᱼᱼ ᱟᱵᱤᱱᱟᱜ ᱢᱚᱱᱮ ᱦᱳᱭᱳᱜ ᱡᱮ ᱱᱚᱜᱼᱚ ᱱᱚᱣᱟ ᱡᱤᱱᱤᱥ ᱠᱚ ᱠᱷᱟᱹᱛᱤᱨ ᱛᱮ ᱱᱚᱝᱠᱟ ᱦᱳᱭᱳᱜ ᱠᱟᱱᱟᱼᱼ
ᱦᱮᱸ᱾ ᱛᱚ ᱡᱟᱦᱟᱸ ᱠᱚᱨᱮ ᱟᱹᱞᱤᱧᱟᱜ ᱢᱚᱱᱮ ᱦᱩᱭᱩᱜ ᱠᱟᱱᱟᱼᱼ ᱟᱵᱚ ᱠᱚ ᱛᱟᱞᱟᱨᱮ ᱪᱮᱫ ᱞᱮᱠᱟ ᱵᱚᱱ ᱧᱮᱞᱟ ᱡᱮᱼᱼ ᱟᱭᱢᱟ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚᱼᱼ ᱡᱟᱦᱟᱸ ᱠᱚ ᱯᱟᱲᱦᱟᱜ ᱠᱟᱱ ᱫᱚ ᱛᱚ ᱩᱱᱠᱩ ᱠᱚ ᱢᱩᱫᱽᱨᱮ ᱟᱭᱢᱟ ᱠᱚᱫᱚ ᱪᱤᱠᱟᱹᱜ ᱠᱟᱱᱟ ᱠᱚᱼᱼ ᱯᱟᱲᱦᱟᱣ ᱯᱟᱲᱦᱟᱣ ᱛᱮᱼᱼ ᱯᱟᱲᱦᱟᱣᱼᱼ ᱡᱟᱹᱥᱛᱤ ᱵᱟᱝ ᱯᱟᱲᱦᱟᱣ ᱠᱟᱛᱮᱫ ᱠᱟᱹᱴᱤᱡ ᱛᱟᱞᱟᱝ ᱯᱟᱲᱦᱟᱣ ᱠᱟᱛᱮᱫ ᱜᱮᱠᱚ ᱢᱩᱪᱟᱹᱫ ᱜᱤᱰᱤ ᱠᱟᱜ ᱠᱟᱱᱟ᱾ ᱚᱠᱚᱭ ᱫᱚ ᱟᱵᱚ ᱡᱟᱦᱟᱸ ᱚᱨᱠᱮᱥᱴᱟᱨ ᱠᱚ ᱢᱮᱱᱟᱜᱼᱟ ᱚᱱᱟ ᱠᱚ ᱠᱚ ᱵᱟᱹᱭ ᱮᱱᱟ ᱡᱟᱦᱟᱸᱭᱼᱼ ᱠᱚᱫᱚ ᱢᱳᱵᱟᱭᱤᱞ ᱨᱮᱢᱟ ᱢᱮᱱᱟᱜᱼᱟ ᱚᱱᱟ ᱨᱮ ᱯᱷᱨᱤ ᱯᱷᱟᱭᱟᱨ ᱮᱱᱮᱡ ᱠᱮᱫᱼᱟ ᱠᱚ᱾ ᱦᱮᱸ ᱚᱠᱚᱭ ᱫᱚ ᱦᱟᱱᱟ ᱱᱟᱣᱟ ᱨᱮᱼᱼ ᱟᱴᱠᱟᱣ ᱠᱟᱛᱮᱫ ᱩᱱᱠᱩ ᱫᱚ ᱟᱫᱚ ᱯᱟᱲᱦᱟᱜ ᱠᱚᱫᱚ ᱠᱚ ᱵᱚᱱᱫᱚ ᱠᱮᱫᱟ᱾ ᱱᱚᱸᱜ-ᱚ ᱱᱚᱝᱠᱟ ᱜᱮ ᱡᱟᱹᱥᱛᱤ ᱧᱮᱞᱚᱜ ᱠᱟᱱᱟ ᱟᱨᱠᱤᱼᱼ
ᱦᱳᱭ ᱛᱚ ᱟᱹᱞᱤᱧ ᱦᱚᱸ ᱚᱱᱟᱜ ᱞᱟᱹᱭ ᱟᱹᱞᱤᱧ ᱡᱮᱼᱼ ᱥᱟᱹᱨᱤ ᱠᱟᱛᱷᱟᱜ ᱜᱮ ᱞᱟᱹᱭᱮᱫᱼᱟ ᱵᱤᱱ ᱡᱮ ᱡᱟᱦᱟᱸᱨᱮ ᱫᱩᱱᱭᱟᱹ ᱞᱟᱦᱟᱥᱮᱫ ᱥᱮᱱᱚᱜ ᱠᱟᱱᱟᱼᱼ ᱟᱵᱚ ᱵᱚᱱ ᱵᱟᱲᱟᱭᱟ ᱡᱮᱼᱼ ᱴᱮᱠᱱᱳᱞᱚᱡᱤ ᱛᱤᱱᱟᱹᱜ ᱴᱟᱜ ᱚᱠᱟ ᱡᱟᱭᱜᱟ ᱨᱮ ᱦᱮᱡ ᱟᱠᱟᱱᱟ ᱟᱨ ᱚᱠᱟᱼᱼ ᱴᱷᱮᱱ ᱥᱮᱱᱚᱜ ᱠᱟᱱᱟ ᱡᱮ ᱫᱩᱱᱭᱟᱹ ᱞᱟᱦᱟ ᱥᱮᱫ ᱥᱮᱱᱚᱜ ᱠᱟᱱᱟ ᱥᱟᱱᱛᱟᱲ ᱥᱟᱶᱛᱟᱼᱼ ᱦᱚᱲ ᱫᱚ ᱟᱨᱚ ᱛᱟᱭᱚᱢ ᱥᱮᱫ ᱠᱚ ᱦᱤᱡᱩᱜ ᱠᱟᱱ ᱞᱮᱠᱟ ᱜᱮ ᱵᱩᱡᱷᱟᱹᱜ ᱠᱟᱱᱟ ᱠᱟᱨᱚᱱ ᱫᱚ ᱦᱩᱭᱩᱜ ᱠᱟᱱᱟ ᱟᱵᱚ ᱵᱚᱱ ᱧᱮᱞ ᱡᱟᱦᱟᱸ ᱡᱮᱱᱟᱨᱮᱥᱚᱱ ᱱᱤᱭᱟᱹ ᱱᱚᱣᱟ ᱡᱟᱦᱟᱸ ᱡᱮᱱᱟᱨᱮᱥᱚᱱ ᱠᱚ ᱛᱟᱦᱮᱸ ᱞᱮᱱᱟ ᱪᱮᱫ ᱞᱮᱠᱟ ᱦᱩᱭᱩᱜ ᱠᱟᱱᱟ ᱵᱟᱹᱲᱛᱤ ᱜᱮ ᱦᱚᱭᱛᱳ ᱡᱟᱦᱟᱸᱭ ᱠᱚᱲᱟ ᱜᱤᱫᱟᱹᱨ ᱦᱚ ᱩᱢᱮᱨ ᱦᱳᱤ ᱠᱩᱲᱤ ᱵᱚᱪᱚᱨ ᱦᱚᱸ ᱵᱟᱝ ᱦᱩᱭ ᱠᱟᱱᱟ ᱚᱱᱟ ᱞᱟᱦᱟ ᱨᱮᱜᱮ ᱦᱚᱭ ᱠᱟᱱᱟ ᱠᱚ ᱛᱟᱦᱚᱞᱮ ᱵᱟᱯᱞᱟ ᱞᱮᱠᱷᱟᱱ ᱟᱨ ᱯᱟᱲᱟᱣ ᱦᱩᱭᱱᱟ ᱛᱚ ᱱᱚᱝᱠᱟᱱ ᱡᱟᱭᱜᱟ ᱨᱮ ᱡᱮ ᱡᱚᱫᱤ ᱢᱤᱴᱤᱡ ᱢᱤᱴᱤᱡ ᱟᱛᱚ ᱵᱚᱞᱚ ᱠᱟᱛᱮ ᱛᱮᱵᱩᱱ ᱧᱮᱞᱟ ᱡᱮ ᱟᱛᱳ ᱯᱟᱲᱟ ᱨᱮᱱᱟᱜ ᱠᱟᱛᱷᱟ ᱛᱚ ᱚᱱᱟ ᱠᱮᱛᱨᱮ ᱨᱮ ᱵᱮᱥ ᱵᱷᱟᱜᱤ ᱜᱮᱤ ᱡᱷᱚᱛᱚ ᱠᱤᱪᱷᱩ ᱪᱷᱩᱰᱟ. ᱨ ᱠᱟᱱᱟ ᱠᱚ ᱯᱟᱲᱦᱟᱣ ᱠᱚᱱ ᱛᱚ ᱚᱱᱟ ᱠᱷᱮᱛᱨᱮ ᱨᱮ ᱪᱮᱫ ᱠᱟ ᱛᱚ ᱯᱩᱨᱟᱹᱴᱟ ᱡᱚᱠᱷᱚᱱᱮᱢ ᱯᱟᱲᱦᱟᱣ ᱠᱷᱚᱱᱟᱢ ᱢᱤᱫ ᱫᱷᱟᱨᱮᱜᱼᱟ ᱛᱳ ᱫᱩᱱᱭᱟᱹ ᱨᱮ ᱪᱮᱫ ᱦᱩᱭᱩᱜ ᱠᱟᱱᱟ ᱚᱱᱟ ᱡᱤᱱᱤᱥ ᱠᱷᱚᱱᱟᱜ ᱟᱹᱰᱤᱜᱮᱼᱼ ᱢᱤᱫ ᱥᱟᱭᱤᱰ ᱨᱮᱢ ᱛᱟᱦᱮᱱᱟ ᱡᱮ ᱫᱩᱱᱭᱟᱹᱨᱮ ᱟᱫᱚ ᱪᱮᱫ ᱠᱚ ᱜᱷᱚᱴᱚᱱᱟ ᱜᱷᱚᱴᱟᱜ ᱠᱟᱱᱟ ᱚᱠᱟᱥᱮᱫ ᱥᱮᱱᱚᱜ ᱠᱟᱱᱟ ᱥᱮ ᱪᱮᱫᱼᱼ ᱠᱚ ᱪᱤᱠᱟᱹᱜ ᱠᱟᱱᱟ ᱛᱚ ᱚᱱᱟ ᱡᱤᱱᱤᱥ ᱠᱷᱚᱱ ᱵᱟᱦᱨᱮ ᱨᱮ ᱛᱟᱦᱮᱸ ᱦᱩᱭᱩᱜᱼᱟ
ᱦᱮᱸ ᱦᱮᱸ ᱦᱮᱸ
ᱟᱱᱟ ᱜᱮ ᱢᱚᱱᱮᱭᱟᱞᱤᱧ ᱟᱨ ᱟᱵᱚ ᱪᱮᱫ ᱞᱮᱠᱟ ᱟᱵᱤᱱ ᱦᱚᱸ ᱡᱮᱦᱮᱛᱩ ᱚᱱᱠᱟᱜᱮ ᱠᱤᱪᱷᱩ ᱞᱟᱹᱭ ᱠᱮᱼᱟ ᱵᱤᱱ
ᱦᱮᱸ ᱮᱠᱫᱚᱢ ᱮᱠᱫᱚᱢ ᱟᱫᱚ ᱠᱟᱛᱷᱟ ᱦᱩᱭᱩᱜ ᱠᱟᱱᱟ ᱟᱵᱚ ᱠᱚ ᱢᱩᱫᱽ ᱨᱮ ᱟᱵᱚᱣᱟᱜ ᱵᱚᱦᱚᱜ ᱨᱮ ᱠᱤᱪᱷᱩ ᱠᱤᱪᱷᱩ ᱚᱱᱠᱟ ᱱᱟᱜ ᱥᱤᱠᱠᱷᱟ ᱵᱟᱲᱟᱭ ᱛᱮᱱᱟᱜ ᱛᱟᱦᱮᱸ ᱫᱚᱨᱠᱟ ᱨᱚᱜ ᱠᱟᱱᱟ ᱚᱱᱟ ᱫᱚ ᱪᱮᱫ ᱞᱮᱠᱟ ᱡᱮᱢᱚᱱ ᱡᱟᱦᱟᱸᱭᱮ ᱯᱟᱲᱦᱟᱜᱼᱟ ᱛᱤᱱᱨᱮ ᱡᱚᱠᱷᱚᱱ ᱟᱭᱟᱜ ᱵᱚᱦᱚᱜ ᱨᱮ ᱢᱤᱫ ᱴᱟᱝ ᱯᱟᱲᱦᱟᱜ ᱤᱫᱤ ᱠᱟᱛᱮᱫ ᱢᱤᱫᱴᱟᱝ ᱩᱱᱤᱭᱟᱜ ᱚᱱᱟ ᱯᱟᱲᱦᱟᱣ ᱨᱮᱱᱟᱜ ᱢᱚᱦᱚᱛᱛᱚᱭ ᱵᱟᱲᱟᱭᱟ ᱩᱱᱤᱜᱮ ᱯᱟᱲᱦᱟᱜᱼ ᱟᱭ ᱡᱟᱦᱟᱸᱭᱟᱜ ᱵᱚᱦᱚᱜ ᱨᱮ ᱢᱮᱱᱟᱜᱼᱟ ᱡᱮ ᱡᱮ ᱵᱟᱹᱧ ᱯᱟᱲᱦᱟᱣ ᱞᱮᱱᱠᱷᱟᱱ ᱪᱮᱫ ᱪᱮᱫ ᱦᱩᱭᱩᱜᱼᱟ ᱟᱨ ᱯᱟᱲᱦᱟᱣ ᱞᱮᱱᱠᱷᱟᱱ ᱪᱮᱫ ᱦᱩᱭᱩᱜᱼᱟ ᱩᱱᱤ ᱜᱮ ᱚᱱᱟ ᱨᱮᱱᱟᱜ ᱢᱚᱦᱚᱛᱛᱚᱭ ᱵᱟᱲᱟᱭᱟ ᱡᱟᱦᱟᱭ ᱡᱟᱦᱟ ᱱᱟᱜ ᱨᱮᱱᱟᱜ ᱢᱚᱦᱚᱛᱛᱚᱭ ᱵᱟᱲᱟᱭ ᱫᱟᱲᱮᱭᱟᱜ ᱟᱭ ᱩᱱᱤ ᱫᱚ ᱚᱱᱟ ᱨᱮ ᱩᱱᱤ ᱫᱚ ᱛᱤᱥ ᱨᱮ ᱦᱚᱸ ᱜᱟᱹᱯᱷᱤᱞᱚᱛᱤ ᱫᱚ ᱵᱟᱭ ᱮᱢᱟ ᱛᱚ ᱱᱚᱣᱟ ᱜᱮ ᱟᱹᱞᱤᱧ ᱟᱜ ᱦᱩᱫᱤᱥ ᱛᱮ ᱟᱵᱚ ᱠᱚ ᱢᱩᱫᱽᱨᱮ ᱡᱟᱦᱟᱭ ᱠᱚ ᱜᱟᱰᱤᱭᱟᱱᱥ ᱠᱚ ᱢᱮᱱᱟᱜ ᱠᱚᱣᱟ ᱟᱭᱳᱼᱵᱟᱵᱟ ᱠᱚ ᱩᱱ ᱠᱩ ᱠᱚᱣᱟᱜ ᱵᱚᱦᱚᱜ ᱠᱚᱨᱮ ᱱᱚᱣᱟ ᱫᱚᱨᱠᱟᱨᱚᱜ ᱠᱟᱱᱟ ᱯᱟᱲᱦᱟᱜ ᱨᱮᱱᱟᱜ ᱢᱚᱦᱚᱛᱛᱚ ᱩᱱᱠᱩᱣᱟᱜ ᱵᱚᱦᱚᱜ ᱨᱮ ᱛᱟᱦᱮᱱ ᱢᱟ ᱦᱮᱸ
ᱦᱳᱭ ᱟᱨ ᱢᱤᱫ ᱴᱤᱡ ᱢᱟᱨᱟᱝ ᱠᱟᱛᱷᱟ ᱦᱳᱭ ᱦᱳᱭ ᱞᱟᱹᱭ ᱵᱤᱱ
ᱦᱮᱸ ᱤᱱᱟᱹ ᱜᱮ ᱟᱵᱮᱱ ᱢᱮᱱ ᱵᱤᱱ
ᱦᱳᱭ ᱟᱨ ᱢᱤᱫ ᱴᱤᱡ ᱢᱟᱨᱟᱝ ᱠᱟᱛᱷᱟ ᱦᱩᱭᱩᱜ ᱠᱟᱱᱟ ᱡᱮ ᱡᱟᱦᱟᱱᱟᱜ ᱠᱤᱪ ᱥᱮᱬᱟ ᱨᱮᱱᱟᱜ ᱛᱮᱛᱟᱝ ᱛᱟᱦᱮᱸ ᱫᱚᱨᱠᱟᱨ ᱢᱚᱱᱮ ᱨᱮ ᱛᱤᱱᱟᱹᱜ ᱡᱟᱹᱥᱛᱤ ᱛᱮᱛᱟᱝ ᱛᱟᱦᱮᱱ ᱛᱟᱢᱟ ᱡᱟᱦᱟᱱᱟᱜ ᱠᱤᱪᱷᱩ ᱵᱟᱲᱟᱭ ᱨᱮᱱᱟᱜ ᱥᱮᱬᱟ ᱨᱮ
ᱦᱮᱸ
ᱰᱩᱵᱩᱡᱚᱜ ᱟᱢ ᱰᱩᱵᱩ ᱡᱚᱜ ᱰᱩᱵᱩᱡ ᱜᱮ ᱵᱩᱡᱷᱟᱹᱣ ᱢᱮᱭᱟ ᱡᱮ ᱤᱧ ᱱᱚᱣᱟ ᱧᱮᱞ ᱜᱤᱭᱟᱹᱧ ᱱᱚᱣᱟ ᱱᱚᱣᱟ ᱨᱮᱱᱟᱜ ᱛᱤ ᱛᱮᱫ ᱪᱮᱫ ᱥᱮ ᱱᱚᱣᱟ ᱨᱮᱱᱟᱜ ᱜᱟᱹᱦᱤᱨ ᱪᱮᱫ ᱠᱟᱱᱟ ᱛᱚ ᱚᱱᱟ ᱵᱷᱤᱲ ᱨᱮ ᱵᱚᱞᱚ ᱨᱮᱱᱟᱜ ᱢᱤᱫ ᱴᱮᱱ ᱛᱮᱛᱟᱝ ᱛᱟᱦᱮᱸ ᱫᱚᱨᱠᱟᱨ ᱡᱟᱦᱟ ᱱᱟᱜ ᱠᱤᱪᱷᱩ ᱨᱮᱱᱟᱜ ᱟᱨ ᱢᱤᱫ ᱴᱮᱱ ᱠᱟᱛᱷᱟ ᱦᱩᱭᱩᱜ ᱠᱟᱱᱟ ᱡᱮ ᱟᱭᱢᱟ ᱦᱚᱲ ᱜᱮ ᱞᱟᱹᱭ ᱜᱮᱭᱟ ᱠᱚ ᱡᱮ ᱯᱟᱲᱦᱟᱣ ᱠᱟᱛᱮᱜ ᱪᱮᱫ ᱦᱳᱭᱳᱜᱼᱟ ᱛᱚ ᱚᱱᱟ ᱡᱤᱱᱤᱥ ᱫᱚ ᱦᱚᱲ ᱠᱚ ᱞᱟ. ᱭᱟ ᱡᱮ ᱟᱢ ᱯᱟᱲᱦᱟᱣ ᱠᱟᱛᱮ ᱪᱮᱫ ᱦᱳᱭᱳᱜᱼᱟ ᱯᱟᱲᱦᱟᱣ ᱠᱟᱛᱮᱫ ᱛᱤᱱᱟᱹᱜ ᱠᱤᱪᱷᱩ ᱦᱩᱭᱩᱜᱼᱟ ᱪᱟᱹᱠᱨᱤ ᱵᱟᱢ ᱪᱟᱹᱠᱨᱤ ᱟᱢ ᱟᱢᱟᱜ ᱞᱟ. ᱭᱤᱯᱷ ᱨᱮ ᱟᱢᱟᱜ ᱡᱤᱭᱚᱱ ᱨᱮ ᱚᱠᱟ ᱞᱮᱠᱟ ᱠᱟᱛᱮᱜ ᱪᱮᱛᱟᱱ ᱥᱮᱫ ᱞᱟᱦᱟ ᱨᱟᱠᱟᱵ ᱫᱟᱲᱮᱭᱟᱜᱼᱟ ᱜᱟᱱᱚᱜᱼᱟ ᱛᱚ ᱚᱱᱟ ᱠᱤᱪᱷᱩ ᱟᱹᱰᱤ ᱜᱟᱱ ᱠᱤᱪᱷᱩ ᱟᱯ ᱱᱤᱡᱮ ᱱᱤᱡᱮ ᱛᱮᱜᱮ ᱥᱤᱠᱷᱱᱟᱹᱛ ᱱᱚᱰᱮ ᱪᱮᱫ ᱫᱟᱲᱮ ᱟᱢ ᱡᱮ ᱤᱧᱟᱹᱜ ᱫᱤᱱ ᱞᱟᱭᱤᱵᱽᱨᱮ ᱪᱤᱠᱟᱹᱭᱮᱧ ᱛᱚ ᱟᱵᱤᱱᱟᱜ ᱪᱮᱫ ᱵᱚ
ᱤᱱᱟᱹᱜᱮ ᱤᱱᱟᱹᱜᱮ ᱵᱟᱠᱚ ᱢᱮᱱ ᱠᱟᱜᱼᱟ ᱯᱟᱲᱦᱟᱜ ᱜᱮ ᱟᱵᱚᱣᱟᱜ ᱥᱚᱯᱷᱚᱞᱚᱛᱟ ᱨᱮᱱᱟᱜ ᱪᱟᱵᱤ ᱠᱟᱱᱟ
ᱦᱳᱭ
ᱛᱚᱵᱮᱱᱟ ᱜᱮᱵᱚᱱ ᱟᱹᱠᱤᱞᱚᱜᱼᱟ ᱫᱤᱥᱟᱹ ᱦᱮᱡ ᱟᱵᱚᱱᱟ ᱟᱨ ᱵᱟᱠᱷᱟᱱ ᱫᱚ ᱟᱵᱚᱣᱟᱜ ᱟᱵᱚ ᱫᱚ ᱟᱵᱚᱣᱟᱜ ᱡᱟᱦᱟ ᱩᱭᱦᱟᱹᱨ ᱵᱷᱟᱵᱱᱟ ᱫᱤᱥᱟᱹ ᱫᱚ ᱢᱟᱨᱮ ᱦᱚᱲ ᱢᱟᱨᱮ ᱡᱟᱦᱟᱸᱭ ᱵᱟᱠᱚ ᱯᱟᱲᱦᱟᱣ ᱟᱠᱟᱱᱟ ᱚ ᱟᱹᱰᱤ ᱠᱤᱪᱷᱩ ᱜᱮ ᱵᱟᱠᱚ ᱵᱟᱲᱟᱭ ᱫᱟᱲᱮᱭᱟᱜᱼᱟ
ᱦᱳᱭ ᱟᱨ ᱢᱤᱫᱴᱮᱱ ᱠᱟᱛᱷᱟ ᱧᱮᱞᱚᱜᱼᱟ ᱡᱟᱦᱟ ᱱᱚᱣᱟ ᱡᱩᱜᱽ ᱨᱮᱱ ᱱᱚᱣᱟ ᱡᱩᱜᱽ ᱨᱮᱱ ᱦᱚᱲ ᱠᱟᱱ ᱨᱮᱦᱚᱸ ᱡᱟᱦᱟᱸᱭ ᱥᱟᱵ ᱠᱟᱜ ᱵᱤᱱ ᱡᱮ ᱢᱟᱱᱮ ᱵᱟᱭ ᱯᱟᱲᱦᱟᱣ ᱟᱠᱟᱫ ᱩᱱᱟᱹᱜ ᱡᱟᱹᱥᱛᱤ ᱤᱥᱠᱩᱞ ᱠᱚ ᱵᱟᱭ ᱥᱮᱱ ᱠᱟᱱᱟ ᱛᱚ ᱚᱱᱟ ᱠᱷᱮᱛᱨᱮ ᱪᱮᱫ ᱞᱮᱠᱟ ᱧᱮᱞᱚᱜ ᱜᱮᱭᱟ ᱟᱵᱚᱣᱟᱜ ᱡᱟᱦᱟ ᱪᱤᱱᱛᱟᱹ ᱵᱷᱟᱵᱽᱱᱟ ᱥᱮ ᱚᱯᱤᱱᱤᱭᱚᱱ ᱠᱚ ᱞᱟᱹᱭ ᱫᱟ ᱡᱮ ᱩᱱᱤᱭᱟᱜ ᱡᱟᱦᱟᱱᱟᱜ ᱛᱟᱦᱮᱱ ᱛᱟᱭᱟ ᱟᱭᱟᱜ ᱢᱤᱫᱴᱤᱡ ᱯᱚᱭᱮᱱᱴ ᱚᱯᱷ ᱵᱷᱤᱭᱩ ᱪᱮᱫ ᱞᱮᱠᱟ ᱛᱟᱦᱮᱱ ᱛᱟᱭᱟ ᱟᱨ ᱟᱵᱤᱱᱟᱜ ᱪᱮᱫ ᱞᱮᱠᱟ ᱛᱟᱦᱮᱱᱟ ᱡᱮ ᱩᱭᱦᱟᱹᱨ ᱵᱷᱟᱵᱽᱱᱟ ᱟᱵᱤᱱᱟᱜ ᱟᱨ ᱩᱱᱤᱭᱟᱜ ᱢᱩᱫᱽᱨᱮ ᱟᱹᱰᱤ ᱯᱟᱨᱛᱷᱚᱠ ᱠᱚ ᱛᱟᱦᱮᱱ ᱜᱮᱭᱟ ᱡᱟᱦᱟᱱᱟᱜ ᱡᱤᱱᱤᱥ ᱱᱤᱭᱮ ᱡᱚᱫᱤ ᱟᱹᱰᱤ ᱯᱷᱟᱨᱟᱠ ᱛᱟᱦᱮᱱᱟ ᱡᱟᱦᱟᱱᱟᱜ ᱡᱤᱱᱤᱥ ᱡᱩᱫᱤ ᱵᱩᱡᱷᱟᱹᱣ ᱵᱤᱱ ᱥᱮᱱᱚᱜᱼᱟ ᱡᱮ ᱡᱩᱫᱤ ᱡᱟᱦᱟᱱᱟᱜ ᱞᱟᱹᱭ ᱠᱮᱜᱼᱟᱭ ᱡᱮ ᱚᱱᱟ ᱵᱩᱡᱷᱟᱹᱣ ᱵᱤᱱ ᱥᱮᱱᱚᱜᱼᱟ ᱡᱮ ᱟᱹᱵᱤᱱ ᱜᱮ ᱟᱨᱚ ᱢᱟᱱᱮ ᱞᱟᱸᱜᱟ ᱩᱛᱟᱹᱨᱚᱜ-ᱟ ᱵᱤᱱ ᱡᱮ ᱤᱧ ᱟᱨ ᱩᱱᱤ ᱚᱦᱚᱧ ᱢᱮᱱ ᱠᱮᱭᱟ ᱡᱮ ᱱᱚᱣᱟ ᱡᱤᱱᱤᱥ ᱛᱚ ᱱᱚᱣᱟ ᱠᱟᱱᱟ ᱟᱨ ᱱᱚᱣᱟ ᱡᱤᱱᱤᱥ ᱛᱚ ᱱᱚᱣᱟ ᱠᱟᱱᱟ ᱟᱢᱜᱮ ᱩᱞᱴᱟᱹ ᱛᱮ ᱟᱵᱟᱨ ᱩᱞ ᱩᱞᱴᱟᱹ ᱯᱟᱞᱴᱟ ᱵᱩᱡᱷᱟᱹᱣ ᱠᱟᱛᱮᱫ ᱢᱤᱫ ᱫᱷᱟᱣ ᱛᱮᱫᱚ ᱚᱱᱟ ᱠᱷᱮᱛᱨᱮ ᱵᱩᱡᱷᱟᱹᱜᱼᱟ ᱡᱮ ᱱᱩᱭ ᱱᱚᱣᱟ ᱡᱩᱜᱽ ᱨᱮᱱ ᱦᱚᱲ ᱠᱟᱱᱟᱭ ᱱᱚᱣᱟ ᱢᱟᱱᱮ ᱡᱚᱛᱚ ᱠᱤᱪᱷᱩᱜᱮ ᱟᱢ ᱢᱚᱱᱮᱭᱟᱵᱤᱱ ᱡᱮ ᱛᱟᱞᱮ ᱢᱤᱞᱟᱹᱣ ᱮᱫᱟ ᱡᱚ ᱡᱚᱛᱚᱥᱟᱜ ᱠᱤᱱᱛᱩ ᱡᱟᱦᱟᱸ ᱟᱭᱟᱜ ᱡᱟᱦᱟᱸ ᱪᱤᱱᱛᱟᱹ ᱵᱷᱟᱵᱱᱟ ᱢᱮᱱᱟᱜ ᱛᱟᱭᱟ ᱵᱚᱦᱚᱜ ᱨᱮ ᱚᱱᱟ ᱡᱤᱱᱤᱥ ᱫᱚ ᱚᱱᱟ ᱴᱟᱭᱜᱟᱨ ᱜᱮ ᱢᱮᱱᱟᱜ ᱛᱟᱭᱟ ᱚᱱᱟ ᱨᱮᱱᱟᱜ ᱫᱚ ᱠᱳᱱᱳᱭ ᱵᱤᱠᱟᱥ ᱜᱮ ᱵᱟᱝ ᱦᱩᱭ ᱟᱠᱟᱱᱟ ᱥᱮ ᱚᱱᱟ ᱫᱚ ᱠᱚᱱᱚ ᱢᱟᱱᱮ ᱪᱮᱫ ᱞᱤᱧ ᱞᱟᱹᱭᱟ ᱚᱱᱟ ᱨᱮᱱᱟᱜ ᱚᱱᱟ ᱫᱚ ᱟᱭᱟᱜ ᱪᱤᱱᱛᱟᱹ ᱵᱷᱟᱵᱱᱟ ᱢᱟᱨᱥᱟᱞ ᱜᱮ ᱵᱟᱭ ᱢᱟᱨᱥᱟᱞ ᱚᱱᱟ ᱛᱚ ᱚᱱᱟ ᱡᱤᱱᱤᱥᱴᱟᱜ ᱟᱨ ᱚᱱᱟ ᱠᱷᱟᱹᱛᱤᱨ ᱤᱧ ᱦᱩᱸᱧ ᱞᱟᱹᱭᱟ ᱡᱮ ᱥᱤᱠᱷᱱᱟᱹᱛ ᱟᱹᱰᱤ ᱟᱹᱰᱤ ᱟᱹᱰᱤ ᱢᱟᱨᱟᱝ ᱡᱤᱱᱤᱥ ᱠᱟᱱᱟ ᱟᱨ ᱥᱤᱠᱷᱱᱟᱹᱛ ᱨᱮᱱᱟᱜ ᱫᱚ ᱠᱳᱱᱚ ᱢᱩᱪᱟᱹᱫ ᱫᱚ ᱵᱟᱝ ᱛᱟᱦᱮᱱ ᱜᱮᱭᱟ ᱥᱟᱨᱟ ᱠᱷᱚᱱᱜᱮ ᱟᱹᱵᱤᱱ ᱡᱟᱦᱟᱱᱟᱜ ᱠᱤᱪᱷᱩ ᱱᱤᱭᱟᱹᱛᱮ
ᱡᱤᱭᱚᱱ ᱨᱮ
ᱦᱟᱸ
ᱟᱨ ᱟᱨ ᱢᱤᱫᱴᱟᱝ ᱠᱟᱛᱷᱟ ᱦᱳᱭᱳᱜ ᱠᱟᱱᱟ ᱟᱵᱚ ᱩᱭᱦᱟᱹᱨ ᱵᱷᱟᱵᱽᱱᱟ ᱫᱤᱥᱟᱹ ᱫᱚ ᱱᱚᱣᱟ ᱠᱷᱟᱹᱛᱤᱨ ᱢᱟ ᱛᱟᱭᱚᱢ ᱨᱮᱜᱮ ᱢᱮᱱᱟᱜᱼᱟ ᱠᱟᱹᱴᱤᱡ ᱟᱨ ᱱᱤᱭᱟᱹ ᱠᱷᱟᱹᱛᱤᱨ ᱜᱮ ᱡᱟᱹᱱᱤᱡ ᱟᱵᱚ ᱫᱚ ᱫᱷᱮᱭᱟᱱ ᱠᱚᱫᱚ ᱮᱴᱟᱜ ᱮᱴᱟᱜ ᱡᱟᱭ ᱡᱤᱱᱤᱥ ᱠᱚᱨᱮ ᱵᱚᱱ ᱫᱚᱦᱚᱭᱟ ᱦᱮᱸ ᱛᱚ ᱚᱱᱟᱛᱮ ᱱᱤᱛᱚᱜ ᱟᱵᱚ ᱱᱚᱣᱟ ᱯᱟᱲᱦᱟᱜ ᱥᱮᱱ ᱫᱚ ᱫᱷᱮᱭᱟᱱ ᱡᱟᱦᱟᱸᱭᱟᱜ ᱵᱟᱹᱪᱩᱜ ᱟᱱᱟ ᱩᱱᱤ ᱫᱚ ᱮᱴᱟᱜ ᱟᱵᱚᱣᱟᱜ ᱵᱚᱦᱚᱜ ᱨᱮ ᱠᱤᱪᱷᱩ ᱚᱱᱠᱟᱱᱟᱜ ᱢᱮᱱᱟᱜᱼᱟ ᱟᱸ ᱩᱭᱦᱟᱹᱨ ᱵᱷᱟᱵᱱᱟ ᱫᱤᱥᱟᱹ ᱡᱮᱢᱚᱱ ᱟᱵᱮᱱ ᱵᱮᱤᱱ ᱞᱟᱹᱭ ᱠᱮᱫ ᱯᱟᱲᱦᱟᱣ ᱠᱟᱛᱮᱫ ᱫᱚ ᱚᱠᱚᱭ ᱪᱮᱫ ᱮ ᱪᱤᱠᱟᱹᱜᱼᱟ ᱛᱤᱱ ᱪᱮᱫ ᱮ ᱪᱤᱠᱟᱹ ᱫᱟᱲᱮᱭᱟᱜᱼᱟ ᱦᱮᱸᱥᱮ ᱯᱟᱲᱦᱟᱣ ᱠᱟᱛᱮ ᱛᱤᱱ ᱦᱚᱲ ᱠᱚ ᱠᱤᱥᱟᱹᱬ ᱠᱟᱱᱟ ᱱᱚᱱᱠᱟᱱ ᱠᱟᱛᱷᱟ ᱠᱚ ᱟᱵᱚ ᱠᱚ ᱛᱟᱞᱟᱨᱮ ᱢᱮᱱᱟᱜᱼᱟ ᱩᱱᱠᱩ ᱫᱚ ᱚᱱᱠᱟᱱ ᱠᱟᱛᱷᱟ ᱠᱚ ᱚᱠᱚᱭᱫᱚ ᱫᱷᱮᱭᱟᱱ ᱠᱚ ᱮᱢᱚᱜ ᱠᱟᱱᱟ ᱢᱟ ᱯᱟᱹᱦᱤᱞ ᱛᱮᱱᱟᱜ ᱡᱤᱱᱤᱥ ᱠᱚ ᱪᱮᱛᱟᱱ ᱨᱮ ᱚᱱᱟᱜᱮ ᱟᱵᱚᱣᱟᱜ ᱦᱮᱸ ᱦᱮᱸ
ᱦᱳᱭ ᱢᱤᱫᱴᱮᱱ ᱠᱟᱛᱷᱟ ᱦᱩᱭᱩᱜ ᱠᱟᱱᱟ ᱟᱵ... ᱼᱼ ᱦᱚᱲ ᱢᱤᱫ ᱦᱚᱲ ᱫᱚ ᱼᱼ ᱨᱟᱥᱛᱟ ᱛᱮ ᱛᱟᱲᱟᱢ ᱜᱮ ᱡᱟᱦᱟᱸᱱᱟᱹ ᱱᱚᱣᱟ ᱢᱟᱱᱮ ᱢᱩᱲᱩᱫ ᱡᱟᱦᱟᱸ ᱠᱟᱛᱷᱟ ᱨᱤᱧ ᱞᱟᱹᱜᱤᱫᱚᱜ ᱡᱮ ᱥᱟᱵ ᱠᱟᱜ
ᱦᱮᱸ ᱞᱟᱹᱭᱵᱤᱱ ᱟᱵᱤᱱᱟᱜ ᱨᱚᱲ ᱠᱟᱹᱴᱤᱡ ᱵᱟᱝ ᱟᱸᱡᱚᱢᱚᱜ ᱠᱟᱱᱟ ᱨᱚᱲ ᱠᱟᱹᱴᱤᱡ ᱵᱟᱝ ᱟᱸᱡᱚᱢᱚᱜ ᱠᱟᱱ ᱛᱟᱵᱤᱱᱟ ᱦᱮᱞᱳ ᱞᱟᱹᱭᱮᱫᱟᱞᱤᱧ ᱯᱷᱟᱸᱠᱟᱥᱮᱱ ᱩᱰᱩᱠᱚᱜ ᱵᱤᱱ ᱦᱮᱞᱳ ᱱᱮᱴ ᱨᱮᱱᱟᱜ ᱤᱥᱩᱭᱮᱜᱼᱟᱭ ᱠᱟᱹᱴᱤᱡ